ᱦᱮᱸ ᱟᱸᱡᱚᱢᱚᱜ ᱠᱟᱱᱟ? ᱦᱮᱸ ᱡᱚᱦᱟᱨ ᱜᱮ ᱾ ᱛᱟᱦᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱤᱠᱟᱹ ᱦᱚᱸ ᱵᱟᱝ, ᱚᱲᱟᱜ ᱠᱚ ᱨᱮ ᱜᱮ ᱮᱱᱠᱷᱟᱡ᱾
ᱚ ᱡᱚᱢ ᱵᱟᱲᱟ ᱫᱚ ᱦᱩᱭᱱᱟ ᱥᱮ ᱟᱹᱣᱨᱤ?
ᱡᱚᱢ ᱵᱟᱲᱟ ᱠᱚ ᱫᱚ ᱟᱣᱨᱤᱭᱟᱜᱼᱟ ᱦᱟᱸᱜ ᱠᱷᱟᱡ ᱤᱧᱢᱟ ᱢᱮᱥ ᱨᱤᱧ ᱛᱟᱸᱦᱮᱱᱟ ᱾ ᱢᱮᱥ ᱨᱮᱧ ᱛᱟᱦᱮᱱᱼᱼ ᱠᱷᱟᱱ ᱱᱟᱣᱟ ᱢᱮᱥ ᱤᱧ ᱦᱮᱡ ᱟᱠᱟᱱᱟ, ᱫᱟᱠᱟ ᱩᱛᱩ ᱤᱥᱤᱱ ᱦᱚᱸ ᱵᱟᱹᱧ ᱵᱟᱲᱟᱭᱟ ᱾ ᱪᱮᱫ ᱞᱮᱠᱟ ᱠᱟᱛᱤᱧ ᱤᱥᱤᱱᱟ ᱠᱟᱹᱴᱤᱡ ᱞᱟᱹᱭ ᱛᱟᱞᱟᱝ ᱢᱮᱥᱮᱫ?
ᱤᱥᱤᱱ ᱫᱚ ᱚᱱᱠᱟ ᱫᱚ ᱢᱟᱱᱮ ᱥᱮᱬᱟ ᱞᱮᱠᱟ ᱫᱚ ᱪᱮᱫ ᱞᱮᱠᱟ ᱛᱮ ᱪᱮᱫ ᱦᱚᱸ ᱵᱟᱹᱱᱩᱜᱼᱟ᱾ ᱫᱟᱠᱟ ᱫᱚᱢ ᱪᱚᱸᱫᱟᱭᱟ ᱫᱟᱜ ᱮᱢ ᱤᱭᱟᱹ ᱠᱮᱫᱟᱼᱼ
ᱵᱟᱥᱟᱝ ᱦᱩᱭᱩᱜᱼᱟ ᱵᱟᱥᱟᱝ ᱦᱩᱭᱩᱜᱼᱟ ᱦᱳᱭ ᱥᱮ ᱾
ᱦᱮᱸ ᱵᱟᱥᱟᱝ ᱦᱩᱭᱩᱜᱼᱟ ᱾ ᱪᱟᱣᱞᱮᱢ ᱠᱷᱟᱸᱡᱚᱭᱟ ᱟᱹᱨᱩᱵ ᱠᱟᱛᱮᱫ ᱾
ᱦᱮᱸ
ᱟᱫᱚ ᱚᱱᱟᱢ ᱧᱮᱞᱟᱜ ᱠᱷᱟᱱ ᱤᱥᱤᱱᱚᱜᱼᱟ ᱾ ᱠᱤᱪᱷᱩ ᱳᱭ ᱟᱢᱟᱜ ᱯᱮ ᱜᱮᱞᱼᱼ ᱢᱤᱱᱤᱴ ᱜᱟᱱ ᱯᱚᱨ ᱾ ᱩᱱ ᱜᱷᱟᱹᱲᱤᱡ ᱦᱚᱸ ᱵᱟᱝ ᱞᱟᱜᱟᱜᱼᱟ ᱾ ᱛᱟᱨ ᱞᱟᱦᱟ ᱨᱮᱜᱮ ᱧᱮᱞ ᱤᱫᱤᱭᱟᱜ ᱠᱷᱟᱱ ᱜᱮ ᱦᱩᱭᱩᱜᱼᱟ ᱫᱟᱠᱟ ᱫᱚ ᱾
ᱟᱫᱚ ᱦᱟᱸᱜ ᱠᱷᱟᱡ ᱪᱚᱸᱫᱟ ᱢᱟᱧ ᱪᱚᱸᱫᱟ ᱠᱟᱜᱼᱟ ᱟᱫᱚ ᱪᱤᱠᱟᱹᱛᱤᱧ ᱵᱩᱡᱷᱟᱹᱣᱟ ᱡᱮᱼᱼ ᱫᱟᱠᱟ ᱡᱟᱹᱜ ᱠᱟᱱᱟ ᱥᱮᱼᱼ ᱞᱮᱴᱮ ᱯᱮᱴᱮᱜ ᱫᱚ ᱚᱝᱠᱟᱜ ᱠᱟᱱᱟ ᱥᱮ ᱪᱤᱠᱟᱹᱜ ᱠᱟᱱᱟ ᱚᱱᱟ ᱫᱚ ᱪᱤᱠᱟᱹᱛᱤᱧ ᱵᱩᱡᱷᱟᱹᱣᱟ? ᱛᱩᱱᱩᱢ ᱤᱫᱼᱼ ᱦᱩᱭᱩᱜ ᱟᱥᱮ ᱪᱮᱫ ᱞᱮᱠᱟ?
ᱦᱮᱸ ᱟᱫᱚ ᱥᱚᱸᱜᱮ ᱛᱚ ᱟᱨ ᱠᱷᱟᱱ ᱵᱟᱝ ᱤᱥᱤᱱᱚᱜᱼᱟ ᱾ ᱛᱚ ᱢᱟᱱᱮ ᱠᱤᱪᱷᱩ ᱠᱷᱚᱱ ᱯᱚᱨᱮᱢ ᱧᱮᱞᱟ ᱟᱫᱚᱼᱼ ᱛᱩᱱᱩᱢ ᱤᱫᱤᱭᱟᱜ ᱠᱷᱟᱱ ᱜᱮ ᱧᱮᱞᱚᱜᱼᱟ ᱟᱹᱭᱠᱟᱹᱣ ᱛᱮᱢ ᱵᱩᱡ ᱟᱡᱮ ᱦᱮᱸ ᱱᱚᱣᱟ ᱫᱚ ᱤᱥᱤᱱ ᱟᱠᱟᱱᱟ
ᱚ ᱟᱪᱪᱷᱟ ᱾ ᱟᱹᱰᱤ ᱟᱭᱢᱟ ᱥᱟᱨᱦᱟᱣ ᱾ ᱟᱨᱼᱼ ᱩᱛᱩ ᱠᱚᱦᱚᱸ ᱚᱱᱠᱟ ᱜᱮ ᱟᱹᱰᱤ ᱜᱮ ᱮᱴᱠᱮ ᱴᱚᱸᱬᱮᱧ ᱯᱟᱲᱟᱜ ᱠᱟᱱᱟ ᱾ ᱨᱚᱸᱜᱚ ᱦᱚᱪᱚᱭ ᱤᱫᱟᱹᱧ ᱥᱤᱵᱤᱞ ᱵᱟᱝ ᱥᱤᱵᱤᱞᱚᱜᱼᱼ ᱠᱟᱱᱟ ᱠᱟᱱ ᱛᱤᱧᱟᱹ ᱦᱟᱲᱦᱟᱫᱚᱜ ᱠᱟᱱᱟ ᱠᱟᱥᱟᱜ ᱠᱟᱱᱟ ᱾
ᱟᱫᱚ ᱡᱮᱢᱚᱱ ᱡᱩᱫᱤ ᱤᱭᱟᱹᱢ ᱩᱛᱩᱭ ᱫᱟ ᱟᱢ ᱫᱚᱼᱼ ᱟᱹᱞᱩ ᱟᱨ ᱫᱟᱹᱞ, ᱦᱳᱭ ᱥᱮᱼᱼ ᱟᱹᱞᱩ ᱟᱨ ᱫᱟᱹᱞ ᱡᱩᱫᱤᱢ ᱩᱛᱩᱭᱟ ᱟᱢ ᱫᱚ ᱯᱳᱭᱞᱳᱼᱼ
ᱦᱮᱸ
ᱚᱱᱟ ᱫᱟᱹᱞ ᱫᱚ ᱦᱟᱸᱜ ᱠᱷᱟᱱᱮᱢ ᱛᱤᱠᱤᱭᱟ ᱦᱮᱸ ᱥᱮᱼᱼ
ᱦᱟᱸᱼᱼ
ᱦᱮᱞᱳ ᱾
ᱦᱮᱸ ᱵᱚᱭᱦᱟ ᱟᱸᱡᱚᱢᱚᱜ ᱠᱟᱱᱟ ᱾
ᱞᱟᱹᱭ ᱫᱟᱹᱧ ᱡᱩᱫᱤ ᱟᱹᱞᱩ ᱟᱨ ᱫᱟᱹᱞ ᱮᱢ ᱩᱛᱩᱭ ᱮᱫᱟ ᱦᱮᱸᱥᱮ ᱡᱩᱫᱤᱼᱼ
ᱦᱟᱸ ᱦᱟᱸᱼᱼ
ᱟᱫᱚ ᱯᱩᱭᱞᱳ ᱛᱮᱫᱚ ᱠᱷᱟᱱ ᱫᱟᱹᱞᱮᱢ ᱛᱤᱠᱤᱭᱟ ᱫᱟᱹᱞ ᱟᱞᱩ ᱦᱚᱸ ᱛᱤᱠᱤ ᱨᱮᱦᱚᱸ ᱜᱟᱱᱚᱜ ᱜᱮᱭᱟ ᱫᱟᱹᱞ ᱥᱟᱶᱛᱮ᱾
ᱦᱮᱸ
ᱟᱹᱨᱩᱵ ᱠᱮᱫᱟᱢ ᱫᱟᱹᱞ ᱛᱟᱨᱯᱚᱨᱮ ᱫᱟᱜ ᱮᱢ ᱪᱚᱸᱫᱟ ᱠᱮᱫᱟ ᱟᱞᱩ ᱦᱚᱸᱢ ᱜᱮᱫ ᱠᱮᱫᱟ᱾ ᱟᱨ ᱫᱤᱭᱮ ᱯᱚᱨᱮ ᱟᱫᱚ ᱟᱢᱫᱚ ᱟᱞᱩ ᱟᱨ ᱫᱟᱹᱞ ᱫᱚ ᱛᱤᱠᱤ ᱞᱟᱜᱤᱫ ᱮᱢ ᱫᱚᱦᱚ ᱠᱮᱫᱟ ᱦᱩᱱᱟᱹᱝ ᱪᱚᱸᱫᱟ ᱠᱮᱫᱟ᱾
ᱦᱮᱸ ᱚᱱᱠᱟ ᱜᱮ ᱦᱚᱞᱟ᱾
ᱵᱩᱞᱩᱝ ᱮᱢ ᱮᱢᱟ ᱟᱫ-ᱟ ᱛᱟᱯᱚᱨᱮ ᱟᱫᱚ ᱚᱱᱮᱢ ᱧᱮᱞᱟ᱾ ᱠᱷᱟᱱ ᱚᱱᱟ ᱯᱚᱨᱮ ᱠᱤᱪᱷᱩ ᱠᱷᱚᱱ ᱯᱚᱨ ᱟᱫᱚ ᱫᱟᱹᱞ ᱮᱢ ᱧᱮᱞᱟᱜ ᱠᱷᱟᱱ ᱤᱭᱟᱹ ᱠᱟᱱᱟ ᱤᱥᱤᱱ ᱟᱠᱟᱱᱟ ᱥᱮ ᱵᱟᱝ
ᱦᱮᱸ
ᱤᱥᱤᱱ ᱦᱩᱭᱱᱟ ᱛᱟᱯᱚᱨᱮ ᱚᱱᱟ ᱧᱮᱞᱫᱟᱢ ᱤᱥᱤᱱ ᱟᱠᱟᱱᱟ ᱵᱷᱟᱞᱮ ᱜᱮ ᱤᱭᱟᱹ ᱫᱟᱹᱞ ᱦᱚᱸ ᱟᱹᱞᱩ ᱦᱚᱸ ᱢᱤᱫ ᱥᱟᱶ ᱛᱮᱜᱮ ᱟᱬᱜᱚ ᱠᱮᱫᱟᱢ ᱛᱟᱯᱚᱨᱮ ᱮᱠᱷᱟᱱ ᱚᱱᱟ ᱫᱚ ᱠᱟᱹᱴᱤᱡ ᱪᱮᱞᱟᱝ ᱫᱚᱜ ᱠᱷᱟᱱ ᱠᱚᱲᱦᱟ ᱫᱚ ᱠᱟᱹᱴᱤᱡ ᱮᱢ ᱜᱷᱟᱥᱟᱣ ᱫᱟ᱾ ᱟᱨᱚᱢ ᱪᱚᱸᱫᱟ ᱠᱮᱫᱟ ᱟᱫᱚ ᱠᱷᱟᱱ ᱯᱚᱨᱮ ᱥᱩᱱᱩᱢ ᱮᱢ ᱫᱩᱞᱟᱜ-ᱟ ᱠᱚᱲᱦᱟ ᱨᱮ ᱠᱚᱲᱦᱟ ᱨᱮ ᱥᱩᱱᱩᱢ ᱫᱩᱞ ᱠᱟᱛᱮ᱾ ᱛᱮᱫ ᱟᱫᱚ ᱠᱟᱹᱴᱤᱡ ᱮᱢ ᱞᱚᱞᱚ ᱦᱚᱪᱚᱫᱟᱢ ᱜᱮᱫ ᱠᱮᱫᱟ ᱠᱟᱹᱴᱤᱡ᱾ ᱩᱱᱟᱹᱜ ᱛᱮᱜᱮ ᱟᱨᱚ ᱡᱩᱫᱤ ᱟᱜ ᱠᱷᱟᱱ ᱡᱩᱫᱤ ᱡᱩᱫᱤ ᱡᱟᱦᱟᱱᱟᱜ ᱯᱷᱲᱟᱱ ᱡᱩᱫᱤ ᱛᱟᱦᱮᱱ ᱛᱟᱢᱟ ᱚᱱᱟ ᱠᱚᱦᱚᱸ ᱚᱱᱟ ᱦᱚᱸᱢ ᱨᱮᱰᱤ ᱠᱮᱫᱟ᱾ ᱛᱚᱠᱷᱟᱱᱮ ᱟᱨᱚ ᱨᱟᱹᱥᱩᱱ ᱡᱩᱫᱤᱢ ᱮᱢᱟᱜ-ᱟ᱾ ᱟᱨᱚ ᱱᱟᱯᱟᱭᱚᱜ-ᱟ ᱩᱱ ᱫᱚ
ᱚᱱᱠᱟ ᱜᱮ ᱠᱚᱨᱟᱣ ᱦᱩᱭᱩᱜ ᱠᱟᱱᱟ ᱦᱟᱯᱮ ᱠᱷᱟᱡ ᱠᱚᱥᱴᱚ ᱢᱚᱥᱴᱚ ᱠᱟᱛᱮᱫ ᱢᱟ ᱛᱟᱦᱮᱱ ᱜᱮ ᱦᱩᱭᱩᱜ-ᱟ ᱪᱮᱫ ᱮᱢ ᱪᱤᱠᱟᱹᱭᱟ ᱚᱞᱚᱜ ᱡᱤᱭᱚᱱ ᱜᱮ ᱱᱚᱝᱠᱟᱱᱟᱜ ᱵᱟᱢ ᱠᱚᱥᱴᱚ ᱞᱮᱠᱷᱟᱱ ᱡᱟᱦᱟᱱᱟᱜ ᱜᱮ ᱵᱟᱝ ᱧᱟᱢᱚᱜ-ᱟ ᱤᱡᱤ ᱛᱮᱫᱚ᱾
ᱦᱩᱸ ᱛᱟᱦᱮᱱ ᱦᱩᱭᱩᱜ ᱠᱟᱱᱟ ᱢᱮᱥ ᱨᱮ ᱫᱚ᱾
ᱛᱟᱦᱮᱸ ᱵᱚᱞᱛᱮ ᱦᱚᱞᱟ ᱢᱟᱦᱫᱷᱮᱨ ᱜᱤᱧ ᱦᱮᱡ ᱟᱠᱟᱱᱟ ᱠᱷᱟᱡ ᱥᱚᱵᱽᱡᱤ ᱵᱟᱡᱟᱨ ᱠᱚᱦᱚᱸ ᱵᱟᱹᱧ ᱵᱟᱡᱟᱨ ᱵᱟᱲᱟ ᱟᱠᱟᱫᱟ ᱱᱟᱣᱟ ᱱᱟᱣᱟ ᱜᱤᱧ ᱵᱩᱡᱷᱟᱹᱣᱫᱟ ᱢᱟᱨᱠᱮᱴ ᱠᱚᱦᱚᱸ ᱟᱹᱞᱩ ᱠᱚᱦᱚᱸ ᱵᱟᱪᱷᱟᱣ ᱠᱚ ᱵᱟᱹᱧ ᱵᱟᱲᱟᱭᱟ ᱥᱮᱭᱟ ᱢᱮᱭᱟᱧ ᱦᱟᱛᱟᱣ ᱟᱹᱜᱩᱭᱮᱫᱟ ᱥᱮᱭᱟᱜ ᱠᱟᱱᱟ ᱵᱟᱨ ᱫᱤᱱ ᱛᱮᱜᱮ ᱱᱚᱜ ᱱᱚᱝᱠᱟ ᱠᱟᱱᱟ ᱟᱫᱚ ᱱᱚᱣᱟ ᱠᱚᱫᱚ ᱵᱟ ᱠᱷᱟᱡ ᱢᱤᱫ ᱵᱟᱨ ᱪᱟᱸᱫᱳ ᱛᱟᱦᱞᱮᱸ ᱠᱷᱟᱱ ᱜᱮ ᱡᱷᱚᱛᱚ ᱱᱟᱯᱟᱭ ᱫᱟᱲᱮᱭᱟᱜ-ᱟ ᱡᱟᱧ ᱢᱚᱱᱮᱭᱮᱫᱟ ᱫᱷᱳᱨᱡᱚ ᱫᱚᱦᱚ ᱠᱟᱛᱮᱫ ᱛᱟᱦᱮᱱ ᱦᱩᱭᱩᱜ-ᱟ᱾ ᱡᱟᱦᱟᱸ ᱞᱮᱠᱟ ᱠᱟᱛᱮᱜ ᱜᱮ ᱪᱟᱞᱟᱜ ᱚᱱᱠᱟ ᱠᱟᱛᱮᱜ ᱜᱮ ᱪᱟᱞᱟᱜ ᱦᱩᱭᱩᱜ-ᱟ ᱨᱚᱝᱜᱚ ᱠᱷᱟᱱ ᱨᱚᱝᱜᱚ ᱜᱮ᱾ ᱦᱟᱲᱦᱟᱫ ᱠᱷᱟᱱ ᱦᱟᱲᱦᱟᱫ ᱜᱮ ᱠᱷᱟᱨᱟ ᱠᱷᱟᱱ ᱠᱷᱟᱨᱟᱜᱮ ᱡᱚᱢ ᱠᱟᱛᱮᱫ ᱚᱞᱚᱜ ᱡᱤᱭᱚᱱ ᱫᱚ ᱞᱟᱦᱟ ᱤᱫᱤ ᱦᱩᱭᱩᱜ-ᱟ ᱛᱟᱪᱷᱟᱲᱟ ᱢᱟ ᱵᱟᱝ ᱥᱳᱞᱤᱭᱮᱥᱚᱱ ᱢᱟ ᱵᱟᱹᱱᱩᱜ-ᱟ᱾
ᱦᱮᱸ ᱫᱤᱱ ᱫᱤᱱ ᱛᱮ ᱚᱱᱟ ᱠᱚᱦᱚᱸ ᱴᱷᱤᱠᱚᱜ-ᱟ ᱧᱮᱞ ᱧᱮᱞ ᱛᱮ ᱢᱟᱱᱮ ᱫᱤᱱ ᱫᱤᱱ ᱛᱮᱫᱚᱢ ᱥᱮᱬᱟ ᱜᱚᱜ ᱠᱟᱜ-ᱟ᱾
ᱚᱱᱠᱟ ᱛᱟᱦᱚᱞᱮ ᱵᱚᱭᱦᱟ ᱟᱢᱫᱚ ᱪᱮᱫ ᱠᱚᱢ ᱪᱤᱠᱟᱹ ᱵᱟᱲᱟᱭ ᱜᱮᱭᱟ᱾
ᱤᱧᱫᱚ ᱚᱲᱟᱜ ᱨᱮᱜᱮ ᱢᱤᱱᱟᱹᱧᱟ ᱤᱧᱫᱚ ᱯᱟᱲᱦᱟᱣ ᱠᱚᱫᱚ ᱤᱧᱫᱚ ᱵᱟᱹᱧ ᱯᱟᱲᱦᱟᱜ ᱠᱟᱱᱟ ᱱᱤᱛᱚᱝ ᱫᱚ᱾
ᱚ ᱚᱲᱟᱜ ᱨᱮᱜᱮ ᱛᱟᱦᱚᱞᱮ ᱚᱲᱟᱜ ᱪᱟᱥ ᱵᱟᱥ ᱠᱚᱫᱚᱢ ᱪᱟᱥ ᱵᱟᱥ ᱜᱮᱭᱟ ᱥᱮ ᱵᱟᱝ
ᱦᱮᱸᱻ, ᱪᱟᱥ ᱵᱟᱥ ᱦᱩᱭᱩᱜ ᱜᱮᱭᱟ, ᱚᱱᱟᱜᱮ ᱚᱱᱟ ᱛᱮᱜᱮ, ᱱᱤᱛᱚᱝ ᱫᱚ, ᱪᱟᱞᱟᱣ ᱦᱟᱛᱟᱲ ᱦᱩᱭᱩᱜ ᱠᱟᱱᱟ, ᱪᱟᱥ ᱵᱟᱥ ᱛᱮᱜᱮ ᱾
ᱦᱮᱸ, ᱪᱟᱥ ᱵᱟᱥ ᱵᱟᱝ ᱛᱟᱦᱮᱸ ᱞᱮᱠᱷᱟᱱ ᱱᱚᱣᱟ ᱫᱩᱱᱭᱟᱹ ᱨᱮᱱ ᱦᱚᱲ ᱛᱚ, ᱵᱟᱠᱚ ᱪᱟᱞᱟᱣ ᱫᱟᱲᱮᱭᱟᱜᱼᱟ ᱾ ᱡᱟᱦᱟᱸᱭ ᱠᱚ, ᱪᱟᱹᱠᱨᱤ ᱭᱮᱫᱟ, ᱡᱟᱦᱟᱸ ᱡᱟᱦᱟᱸᱭ ᱪᱟᱹᱠᱨᱤ ᱵᱟᱠᱨᱤ ᱠᱟᱛᱮᱜ ᱠᱚ, ᱡᱚᱢ ᱧᱩᱭ ᱮᱫᱟ, ᱱᱩᱠᱩ ᱢᱟ ᱤᱭᱟᱹ, ᱡᱷᱚᱛᱚ ᱪᱟᱹᱥᱤ ᱴᱷᱮᱱ ᱜᱮᱛᱚ, ᱵᱷᱚᱨᱥᱟ ᱠᱟᱛᱮᱫ ᱠᱚ ᱪᱟᱹᱠᱨᱤ ᱭᱮᱫᱟ ᱾
ᱦᱟᱸᱻ ᱾
ᱱᱩᱠᱩ ᱡᱩᱫᱤ, ᱵᱟᱠᱚ ᱩᱛᱯᱟᱫᱚᱱᱟ ᱛᱟᱦᱚᱞᱮ ᱡᱩᱫᱤ, ᱪᱟᱥᱵᱟᱥ ᱵᱟᱠᱚ, ᱪᱟᱥᱟ, ᱵᱟᱠᱚ ᱠᱤᱨᱤᱧ- ᱟᱠᱷᱨᱤᱧᱟ, ᱛᱟᱦᱚᱞᱮ ᱢᱟ ᱫᱤᱥᱚᱢ ᱢᱟ, ᱵᱟᱝ ᱪᱟᱞᱟᱜᱼᱟ, ᱱᱚᱝᱠᱟ ᱠᱟᱛᱮᱫ ᱫᱚ ᱾
ᱦᱮᱸᱻ, ᱵᱟᱝ ᱪᱟᱞᱟᱜᱼᱟ, ᱱᱮᱥ ᱫᱚ ᱟᱫᱚ, ᱪᱮᱫ ᱤᱧ ᱞᱟᱹᱭᱟ? ᱱᱮᱥ ᱫᱟᱜ ᱠᱷᱟᱱ, ᱫᱟᱜ ᱫᱚ ᱠᱷᱟᱱ, ᱟᱹᱣᱨᱤ ᱫᱟᱜᱟᱭ ᱛᱚ, ᱠᱷᱟᱱ ᱪᱟᱥ ᱫᱚ ᱠᱷᱟᱱ ᱪᱮᱫ ᱮᱤᱠᱟᱭ, ᱚᱱᱟ ᱫᱚ ᱵᱟᱝ ᱞᱟᱹᱭ ᱜᱟᱱᱚᱜ ᱠᱟᱱᱟ ᱾ ᱚᱱᱟ ᱜᱮ, ᱫᱚᱢᱮ ᱤᱭᱟᱹᱨᱮ, ᱯᱟᱲᱦᱟᱣ ᱦᱩᱭ ᱟᱠᱟᱱᱟ, ᱫᱟᱜᱟᱭ ᱥᱮ ᱵᱟᱝ, ᱪᱟᱸᱫᱚ ᱵᱚᱸᱜᱟ ᱦᱚᱸ ᱾ ᱛᱮᱡ,
ᱤᱧ ᱢᱤᱫᱴᱟᱝ ᱡᱤᱱᱤᱥ, ᱤᱧ ᱧᱮᱞ ᱮᱫᱟ, ᱪᱟᱥ-ᱵᱟᱥ ᱠᱷᱮᱛᱨᱚ ᱨᱮ, ᱪᱟᱹᱥᱤ ᱠᱚᱴᱷᱮᱱ, ᱪᱟᱹᱥᱤ ᱠᱚ ᱠᱷᱟ ᱠᱷᱴᱟᱜ ᱠᱟᱱᱟ ᱠᱚ, ᱪᱟᱥ ᱛᱟᱠᱚ, ᱵᱟᱥ ᱮᱫᱟᱠᱚ ᱢᱟᱱᱮ ᱥᱮᱫᱟᱭ ᱠᱷᱚᱱᱟᱜ ᱜᱮ, ᱦᱩᱲᱩ ᱨᱮᱱᱟᱜ ᱫᱟᱢ ᱫᱚ, ᱚᱱᱠᱟᱜ ᱜᱮ, ᱢᱮᱱᱟᱜᱼᱟ ᱾ ᱥᱚᱵᱽᱡᱤ ᱨᱮᱱᱟᱜ, ᱫᱟᱢ ᱫᱚ, ᱚᱱᱠᱟᱜ ᱜᱮ, ᱢᱮᱱᱟᱜᱼᱟ ᱾ ᱠᱳᱱᱳ ᱵᱟᱝ ᱤᱭᱟᱹᱜ ᱠᱟᱱᱟ, ᱢᱟᱱᱮ ᱪᱟᱹᱥᱤᱭᱟᱜ ᱫᱟᱢ ᱜᱮ, ᱵᱟᱹᱱᱩᱜ ᱛᱟᱠᱚᱣᱟ ᱾ ᱩᱱᱟᱹᱜ ᱠᱚᱥ ᱴᱟᱣ‌ ᱠᱟᱛᱮ ᱠᱚ, ᱤᱭᱟᱹ ᱮᱫᱟ, ᱟᱨᱡᱟᱣ ᱮᱫᱟ ᱠᱚ, ᱢᱮᱱᱠᱷᱟᱱ ᱚᱱᱟ, ᱟᱨᱡᱟᱣ ᱨᱮᱱᱟᱜ ᱯᱷᱚᱞᱟᱯᱷᱚᱞ ᱜᱮ, ᱵᱟᱠᱚ ᱧᱟᱢ ᱮᱫᱟ, ᱡᱟᱦᱟᱸ ᱛᱤᱱᱟᱹᱜ ᱠᱚ, ᱠᱚᱥᱴᱚᱜ ᱠᱟᱱᱟ ᱾ ᱛᱟᱨ, ᱫᱤᱜᱩᱱ ᱞᱚᱥ ᱥᱮᱫ ᱜᱮᱠᱚ, ᱪᱟᱞᱟᱜ ᱠᱟᱱᱟ ᱾ ᱚᱱᱟᱜᱮ, ᱪᱮᱫ ᱪᱤᱠᱟᱹ ᱞᱮᱠᱟᱱ ᱱᱟᱯᱟᱭ ᱠᱚ, ᱪᱟᱞᱟᱜᱼᱟ ᱾
ᱚᱱᱟ ᱜᱮᱛᱚ, ᱟᱫᱚ, ᱚᱱᱟ ᱨᱮᱱᱟᱜ, ᱫᱟᱢ ᱵᱟᱝ ᱵᱟᱹᱲᱛᱤ ᱞᱮ- ᱞᱮᱠᱷᱟᱱ ᱛᱚ, ᱟᱞᱮ ᱫᱚ, ᱠᱷᱟᱱ ᱚᱱᱠᱟ ᱜᱮ, ᱪᱟᱞᱟᱜ ᱛᱟᱞᱮᱭᱟ᱾ ᱟᱞᱮᱭᱟᱜ ᱛᱚ ᱠᱷᱟᱹᱞᱤ ᱱᱤᱭᱟᱹ ᱩᱱᱟᱹᱜ ᱥᱤᱛᱩᱝ ᱨᱮ, ᱫᱟᱜ ᱨᱮ, ᱡᱟᱹᱯᱩᱫ ᱨᱮ, ᱨᱮᱭᱟᱲ
ᱦᱚᱸᱻ ᱾
ᱮᱠᱷᱟᱱ
ᱚᱱᱟ ᱜᱮᱛᱚ, ᱟᱹᱰᱤ ᱫᱩᱠ ᱜᱮ, ᱵᱩᱡᱷᱟᱹᱜᱼᱟ, ᱪᱟᱥ ᱠᱟᱹᱢᱤ ᱧᱮᱞ ᱞᱮᱠᱷᱟᱱ, ᱨᱟᱹᱥᱠᱟᱹ ᱦᱚᱸ, ᱵᱩᱡᱷᱟᱹᱜ ᱜᱮᱭᱟ, ᱵᱚᱪᱷᱚᱨ ᱨᱮ ᱟᱢ ᱪᱟᱥᱟ, ᱦᱩᱲᱩ ᱠᱚ ᱞᱚᱥᱚᱫ ᱨᱮ, ᱟᱫᱚ ᱱᱚᱛᱮ ᱠᱷᱚᱱᱟᱜ, ᱪᱟᱞᱟᱣ ᱞᱮᱠᱷᱟᱱ, ᱢᱟᱡᱷᱮ ᱢᱚᱫᱽᱫᱷᱮ ᱫᱚ, ᱪᱟᱥ ᱠᱟᱹᱢᱤ ᱨᱮ, ᱞᱟᱜᱟᱜ ᱦᱩᱭᱩᱜ ᱜᱮᱭᱟ, ᱟᱹᱰᱤ ᱢᱚᱱᱮ ᱡᱤᱣᱤ ᱠᱚ, ᱟᱹᱰᱤ ᱤᱭᱟᱹ ᱨᱮᱭᱟᱲ ᱜᱮ, ᱵᱩᱡᱷᱟᱹᱜᱼᱟ ᱾ ᱡᱮ, ᱤᱧ ᱦᱚᱸ ᱤᱧᱟᱹᱜ ᱠᱷᱮᱛ ᱨᱮ, ᱵᱷᱤᱛᱟᱹᱧ ᱢᱟᱜ ᱠᱮᱫᱟ ᱥᱮ ᱤᱭᱟᱹ, ᱛᱚᱞᱟᱧ ᱜᱤᱰᱤ ᱠᱮᱫᱟ, ᱱᱚᱣᱟ ᱠᱚ ᱧᱮᱞ ᱠᱟᱛᱮᱫ ᱥᱮ, ᱠᱚᱨᱟᱣ ᱠᱟᱛᱮᱫ, ᱢᱚᱱᱮ ᱡᱤᱣᱤ ᱨᱮ ᱟᱹᱰᱤ ᱟᱞᱟᱫᱟ ᱢᱤᱫᱴᱟᱝ ᱨᱟᱹᱥᱠᱟᱹ ᱵᱩᱡᱷᱟᱹᱜᱼᱟ ᱾
ᱮᱸᱻ ᱤᱧ ᱛᱮᱜᱮᱧ ᱤᱭᱟᱹ ᱠᱮᱫᱟ, ᱯᱩᱨᱟᱹᱣ ᱠᱮᱫᱟ ᱾
ᱦᱟᱸᱻ ᱾
ᱚᱱᱟᱜᱮ, ᱟᱹᱰᱤ ᱢᱚᱡᱽ ᱵᱩᱡᱷᱟᱹᱜᱼᱟ ᱾
ᱦᱩᱸᱻ, ᱚᱱᱠᱟ ᱜᱮ, ᱟᱛᱳ ᱴᱚᱞᱟ ᱨᱮᱱᱟᱜ, ᱠᱟᱹᱢᱤ ᱠᱚᱦᱚᱸ, ᱥᱮᱬᱟ ᱠᱟᱜ ᱦᱩᱭᱩᱜᱼᱟ ᱾ ᱵᱟᱢ ᱥᱮᱬᱟ ᱞᱮᱠᱷᱟᱱ, ᱦᱟᱯᱮᱱ ᱫᱤᱱ ᱟᱹᱰᱤ, ᱮᱸᱴᱠᱮᱴᱚᱬᱮ ᱨᱮᱢ ᱯᱟᱲᱟᱜᱼᱟ, ᱚᱞ ᱯᱟᱲᱦᱟᱣ ᱞᱮᱠᱷᱟᱱ ᱫᱚ, ᱵᱟᱝ ᱦᱩᱭᱩᱜᱼᱟ ᱛᱚ, ᱡᱟᱦᱟᱸᱱᱟᱜ ᱵᱟᱝ ᱡᱟᱦᱟᱸᱱᱟᱜ ᱪᱤᱠᱟᱹ ᱠᱟᱛᱮᱫ ᱜᱮ ᱡᱚᱢ ᱧᱩ ᱫᱚ ᱦᱩᱭᱩᱜ ᱜᱮᱭᱟ ᱥᱚᱝᱥᱟᱨ ᱢᱟ ᱪᱟᱞᱟᱣ ᱦᱩᱭᱩᱜᱼᱟ?
ᱦᱮ ᱥᱚᱝᱥᱟᱨ ᱪᱟᱞᱟᱣ ᱜᱮ ᱦᱟᱸᱜ ᱫᱚ ᱢᱟᱨᱟᱝ ᱵᱮᱯᱟᱨ ᱫᱚ ᱾ ᱟᱫᱚ ᱚᱱᱟᱜᱮ ᱱᱤᱭᱟᱹ ᱵᱟᱨ ᱫᱚ ᱪᱮᱫ ᱪᱤᱠᱟᱹᱭᱮᱫᱟ, ᱫᱟᱜ ᱦᱚ ᱵᱟᱭ ᱫᱟᱜ ᱫᱟ ᱛᱚ ᱾ ᱠᱷᱟᱱ ᱛᱚᱞᱟ ᱜᱤᱰᱤ ᱦᱚᱸ ᱵᱟᱝ ᱜᱟᱱᱚᱜ ᱠᱟᱱᱟ ᱾
ᱦᱮᱸ ᱾ ᱚᱱᱟᱜᱮ ᱵᱚᱭᱦᱟ ᱛᱟᱦᱚᱞᱮ, ᱟᱯᱮ ᱥᱮᱫ ᱫᱚ ᱠᱩᱫ ᱵᱮᱞᱮ ᱠᱚᱫᱚ ᱧᱟᱢᱚᱜ ᱜᱮᱭᱟ ᱥᱮ ᱵᱟᱝ?
ᱦᱮᱸ ᱠᱩᱫ ᱵᱤᱞᱤᱜ ᱠᱟᱱ ᱜᱮᱭᱟ ᱟᱭᱢᱟ ᱠᱟᱱ ᱜᱮ ᱦᱤᱛᱚᱝ ᱫᱚ, ᱧᱩᱨᱩ ᱪᱟᱵᱟᱜ ᱠᱟᱱᱟ ᱛᱚ ᱾
ᱛᱮᱦᱮᱧ ᱵᱟᱡᱟᱨ ᱨᱤᱧ ᱦᱟᱛᱟᱣ ᱠᱮᱫᱟ ᱠᱩᱫᱽ ᱨᱮᱱᱟᱜ ᱡᱟ ᱫᱟᱢ ᱾ ᱚᱱᱟᱛᱤᱧ ᱫᱤᱥᱟᱹ ᱜᱚᱫ ᱠᱮᱫᱟ ᱟᱛᱳ ᱴᱚᱞᱟ ᱨᱮᱜᱮ ᱛᱟᱦᱮᱸ ᱞᱮᱠᱷᱟᱱ ᱟᱹᱰᱤ ᱱᱟᱯᱟᱭᱤᱧ ᱛᱟᱦᱮᱸ ᱠᱚᱜᱼᱟ ᱾ ᱡᱮ ᱡᱟᱦᱟᱸ ᱠᱤᱨᱤᱧ ᱛᱤᱧ ᱡᱚᱢ ᱫᱟ ᱟᱛᱳ ᱴᱚᱞᱟᱨᱮ ᱚᱱᱟ ᱤᱭᱟᱹᱛᱤᱧ ᱧᱟᱢᱟ ᱾ ᱤᱧ ᱛᱮ ᱫᱟᱨᱮ ᱫᱮᱡ ᱠᱟᱛᱮᱜ ᱤᱧ ᱦᱤᱞᱟᱹᱣ ᱧᱩᱨᱩᱭᱟ, ᱚᱱᱟᱧ ᱡᱚᱢᱟ ᱾
ᱦᱮᱞᱳ!
ᱢᱟᱱᱮ ᱤᱧᱟᱹᱜ ᱢᱮᱫ ᱛᱮ ᱧᱮᱞ ᱠᱟᱛᱮᱜ ᱤᱧ ᱡᱚᱢᱟ, ᱟᱨ ᱱᱚᱰᱮ ᱫᱚ ᱚᱠᱟ ᱨᱮᱱᱟᱜ ᱠᱳᱫ ᱪᱮᱫᱠᱟᱱ ᱫᱟᱨᱮ ᱨᱮᱱᱟᱜ ᱠᱳᱫ?
ᱟᱨ ᱚᱱᱟ ᱫᱚ ᱤᱧ ᱵᱩᱡᱷᱟᱹᱣ ᱫᱟᱲᱮ ᱠᱮᱭᱟ, ᱡᱮ ᱱᱚᱣᱟ ᱫᱚ ᱟᱞᱮᱭᱟᱜ ᱫᱟᱨᱮ ᱨᱮᱱᱟᱜ ᱠᱟᱱᱟ ᱥᱮ ᱦᱟᱹᱱᱤ ᱦᱟᱹᱱᱤᱭᱟᱜ ᱫᱟᱲᱮ ᱱᱟᱜ ᱱᱩᱭᱟᱜ ᱫᱟᱨᱮ ᱨᱮᱱᱟᱜ ᱾
ᱦᱮᱸ ᱾ ᱚᱱᱠᱟ ᱜᱮ, ᱚᱱᱟ ᱫᱚ ᱟᱫᱚᱢ ᱞᱟᱦᱟ ᱠᱷᱚᱱ ᱜᱮᱢ ᱵᱟᱲᱟᱭᱟ, ᱟᱢ ᱡᱟᱛᱮ ᱟᱯᱭᱟᱜ ᱫᱟᱨᱮ ᱨᱮᱱᱟᱜ ᱡᱩᱫᱤᱢ ᱡᱚᱢᱟ ᱠᱟᱜ ᱠᱷᱟᱱ ᱟᱫᱚ ᱡᱮ ᱱᱳᱭᱟ ᱟᱞᱮᱭᱟᱜ ᱫᱟᱨᱮ ᱨᱮᱱᱟᱜ ᱫᱚ ᱦᱮᱲᱮᱢ ᱜᱮᱭᱟ ᱥᱮ ᱦᱟᱲᱦᱟᱫ ᱜᱮᱭᱟ ᱥᱮ ᱾ ᱦᱮᱸ ᱾
ᱟᱛᱩ ᱠᱚᱨᱮ ᱫᱚ ᱦᱟᱜ ᱠᱷᱟᱱ ᱡᱚᱛᱚ ᱜᱮᱢ ᱧᱟᱢᱟ, ᱠᱩᱫ ᱛᱟᱯᱚᱨᱮ ᱛᱮ ᱢᱮᱱᱟᱜ ᱛᱟᱢᱟ ᱤᱭᱟᱹ ᱪᱮᱫ ᱠᱚ ᱞᱟᱹᱭᱟ! ᱵᱟᱨᱩ ᱵᱤᱞᱤ ᱠᱚ ᱱᱮ-ᱱᱤᱛᱟᱨ ᱫᱚ ᱦᱟᱜ ᱠᱷᱟᱱ ᱾
ᱩᱸ ᱦᱩᱸ, ᱵᱟᱨᱩ ᱵᱮᱞᱮ ᱱᱤᱛᱚᱜ ᱫᱚ ᱥᱤᱡᱤᱱ ᱠᱟᱱᱟ ᱵᱟᱨᱩ ᱡᱚᱢ ᱨᱮᱱᱟᱜ ᱾ ᱟᱹᱰᱤ ᱦᱚᱲᱜᱮ ᱱᱚᱣᱟ ᱫᱚ ᱵᱟᱝ ᱥᱟᱦᱟ ᱠᱚᱜᱮᱭᱟ ᱵᱟᱹᱨᱩ ᱵᱤᱞᱮ ᱫᱚ ᱾
ᱦᱮᱸ, ᱡᱚᱢ ᱠᱟᱛᱮᱜ ᱦᱚᱸ, ᱦᱮᱸ ᱾ ᱟᱹᱰᱤ ᱦᱚᱲᱜᱮ ᱫᱚᱢᱮ ᱠᱚ ᱠᱩᱥᱤᱭᱟᱜ ᱜᱮᱭᱟ ᱟᱹᱰᱤ ᱦᱚᱲ ᱠᱚᱜᱮ ᱡᱚᱢ ᱦᱚᱸ ᱚᱠᱚᱭ ᱠᱚᱫᱚ ᱵᱟᱠᱚ ᱠᱩᱥᱤᱭᱟᱜ ᱜᱮᱭᱟ ᱾
ᱟᱨ ᱱᱚᱣᱟ ᱫᱚ ᱵᱚᱪᱷᱚᱨ ᱨᱮ ᱢᱤᱫ ᱫᱷᱟᱣ ᱦᱩᱭᱩᱜ ᱜᱮᱭᱟ ᱟᱨ ᱫᱟᱨᱮ ᱠᱚᱦᱚᱸ ᱠᱷᱩᱵ ᱮᱠᱴᱟ ᱠᱚᱢ ᱛᱟᱦᱮᱱ ᱜᱮᱭᱟ ᱛᱚ ᱚᱱᱟ ᱠᱷᱟᱹᱛᱤᱨ ᱛᱮᱜᱮ ᱡᱟᱹᱥᱛᱤ ᱦᱚᱲ ᱠᱚ ᱠᱩᱥᱤᱭᱟᱜ ᱜᱮᱭᱟ ᱵᱟᱨᱩ ᱵᱮᱞᱮ ᱫᱚ ᱾
ᱦᱮᱸ, ᱟᱫᱚ ᱪᱮᱫ ᱤᱧ ᱞᱟᱹᱭᱟ ᱢᱟᱱᱮ ᱵᱚᱪᱷᱚᱨ ᱥᱮᱨᱢᱟ ᱨᱮ ᱦᱟᱜ ᱠᱷᱟᱱ ᱢᱤᱫ ᱫᱷᱟᱣ ᱮᱢ ᱡᱚᱢᱟ ᱟᱫᱚ ᱚᱱᱟ ᱠᱟᱹᱴᱤᱡ ᱠᱟᱹᱴᱤᱡ ᱡᱚᱢ ᱫᱚ ᱴᱷᱤᱠ ᱜᱮᱭᱟ ᱵᱟᱹᱞᱮ ᱜᱮᱭᱟ ᱟ ᱾
ᱦᱟᱸ ᱾
ᱪᱷᱚᱨ ᱨᱮ ᱢᱤᱫ ᱫᱷᱟᱭ ᱡᱚᱜᱼᱟ ᱥᱮ ᱾
ᱦᱮᱸ ᱾
ᱚᱱᱟᱜᱮ ᱟᱫᱚ ᱨᱟᱱ ᱞᱮᱠᱟ ᱡᱚᱢᱟᱜ ᱦᱩᱭᱩᱜ ᱜᱮᱭᱟ ᱾
ᱦᱟᱸ ᱦᱮᱸ ᱡᱷᱚᱛᱚ ᱜᱮ ᱛᱤᱨᱤᱞ ᱛᱟᱨᱚᱵ ᱛᱷᱮᱠᱮ ᱡᱚᱛᱚ ᱠᱟᱹᱴᱤᱡ ᱠᱟᱹᱴᱤᱡ ᱫᱚ ᱵᱤᱰᱟᱹᱣ ᱫᱚᱨ ᱠᱟᱨ ᱵᱚᱪᱷᱚᱨ ᱨᱮ, ᱵᱟᱠᱷᱟᱱ ᱚᱠᱟᱨᱮᱢ ᱧᱟᱢᱟ ᱮᱱᱛᱮ ᱾
ᱦᱩᱸ ᱾
ᱟᱨ ᱛᱟᱦᱚᱞᱮ ᱥᱚᱥᱟ ᱠᱚᱫᱚ ᱯᱮ ᱨᱚᱦᱚᱭ ᱜᱮᱭᱟ ᱥᱮ ᱵᱟᱝ ᱚᱱᱛᱮ?
ᱥᱚᱥᱟ ᱨᱚᱦᱚᱭ ᱫᱚ ᱱᱮᱥ ᱫᱚ ᱵᱟᱝ ᱨᱚᱦᱚᱭ ᱦᱩᱭᱩ ᱠᱟᱱᱟ ᱥᱚᱥᱟ ᱫᱚ ᱾
ᱦᱩᱸ ᱾
ᱛᱚᱨᱢᱩᱡᱽ ᱨᱚᱦᱚᱭ ᱦᱟᱜᱼᱟ ᱟᱫᱚᱼᱼ ᱠᱷᱟᱱ ᱟᱫᱚ ᱥᱚᱢᱚᱭ ᱤᱭᱟᱹ ᱫᱟᱭᱼᱼ ᱪᱮᱫ ᱠᱚ ᱞᱟ. ᱭᱼᱟ ᱱᱚᱣᱟ ᱟᱨᱮᱞ ᱠᱮᱫᱟᱭ ᱛᱚ᱾ ᱟᱹᱰᱤ ᱡᱳᱨ ᱜᱮ ᱤᱭᱟᱹᱭᱮᱱᱟ ᱞᱚᱥ ᱪᱟᱞᱟᱣ ᱱᱟ ᱱᱚᱣᱟ ᱤᱭᱟᱹ ᱨᱮ᱾
ᱟᱫᱚ ᱛᱩᱨᱢᱩᱡᱽ ᱠᱚᱫᱚ ᱦᱟᱸᱜ ᱠᱷᱟᱱᱡ ᱤᱧ ᱧᱮᱞ ᱠᱟᱹᱫᱟᱹᱧ ᱤᱧ ᱡᱮᱴᱷᱟᱭ ᱨᱚᱦᱚᱭ ᱛᱟᱦᱮᱸᱫᱼᱟᱼᱼ ᱡᱟᱦᱟᱸᱮ ᱞᱮᱠᱟ ᱢᱟᱱᱮ ᱠᱷᱟᱴᱟᱣ ᱠᱟᱛᱮᱫ ᱪᱟᱥ ᱠᱟᱛᱮᱫ ᱟᱠᱷᱨᱤᱧ ᱟᱠᱚᱼᱼ ᱚᱱᱟ ᱠᱷᱚᱱᱟᱜ ᱡᱟᱹᱥᱛᱤ ᱢᱟ ᱡᱟᱦᱟᱸᱭ ᱜᱟᱹᱲᱤ ᱵᱟᱹᱴᱤ ᱠᱚ ᱤᱫᱤᱭᱟ ᱩᱱᱠᱩᱣᱟᱜ ᱜᱮ ᱯᱨᱚᱯᱷᱤᱴ ᱦᱩᱭᱩᱜ ᱛᱟᱠᱚᱣᱟ᱾ ᱟᱹᱰᱤ ᱜᱮ ᱢᱟᱱᱮ ᱠᱚᱢ ᱫᱟᱢ ᱛᱮᱠᱚ ᱦᱟᱛᱟᱣᱟ ᱟᱨ ᱱᱟᱠᱩ ᱡᱟ ᱡᱟᱥᱛᱤ ᱛᱮᱠᱚ ᱟᱠᱷᱨᱤᱧᱟ᱾
ᱦᱮᱸ ᱟᱨ ᱛᱚᱜ ᱠᱷᱟᱱ ᱡᱩᱫᱤ ᱦᱟᱛᱟᱣ ᱛᱟᱢ ᱨᱮᱦᱚᱸ ᱡᱚᱛᱚ ᱫᱚ ᱵᱟᱝ ᱟᱨᱚ ᱱᱚᱱᱛᱮ ᱨᱮᱼᱼ ᱚᱠᱟ ᱠᱚᱫᱚ
ᱦᱮᱸ ᱚᱱᱮ ᱵᱟᱪᱷᱟᱣ ᱜᱮᱛᱚ ᱥᱚᱢᱚᱥᱥᱟ ᱦᱩᱭᱩᱜ ᱠᱟᱱᱟ ᱟᱨ ᱮᱠᱤ ᱫᱟᱢ ᱛᱮᱫᱚ ᱵᱟᱭ ᱦᱟᱛᱟᱣᱟ ᱛᱚ᱾ ᱟᱠᱟ ᱦᱩᱰᱤᱧ ᱢᱟᱨᱟᱝ ᱟᱜ ᱫᱚ ᱵᱟᱜᱟᱭ᱾
ᱦᱮᱸ ᱢᱟᱨᱟᱝ ᱢᱟᱨᱟᱝ ᱟᱜ ᱢᱤᱫ ᱫᱷᱟᱨᱮ ᱦᱩᱰᱤᱧ ᱦᱩᱰᱤᱧ ᱟᱜ ᱢᱤᱫ ᱫᱷᱟᱨᱮ ᱠᱮᱫᱟᱭ᱾ ᱡᱚᱛᱚᱣᱟᱜ ᱠᱷᱟᱱ ᱢᱤᱫ ᱥᱚᱢᱟᱱ ᱛᱮᱫᱚ ᱫᱟᱢ ᱫᱚ ᱵᱟᱭ ᱮᱢᱟᱢᱟ ᱟᱫᱚ ᱠᱷᱟᱱ ᱟᱨ ᱡᱟᱦᱟᱸ ᱠᱚᱫᱚᱼᱼ ᱤᱭᱟᱹ ᱵᱟᱭ ᱠᱩᱥᱤᱭᱟᱜᱼᱟ ᱟᱫᱚ ᱚᱱᱟ ᱠᱚᱫᱚ ᱦᱟᱜ ᱠᱷᱟᱱ ᱵᱟᱭᱼᱼ ᱦᱟᱛᱟᱣ ᱛᱟᱢᱟ ᱟᱫᱚ ᱚᱱᱟ ᱫᱚ ᱯᱷᱟᱞᱛᱩᱜ ᱛᱟᱢᱟ ᱚᱱᱟ ᱫᱚ ᱦᱩᱭ ᱞᱮᱱᱠᱷᱟᱱ, ᱵᱷᱟᱞᱮᱜ ᱜᱮ ᱵᱟᱠᱷᱟᱱ ᱫᱚ ᱵᱟᱝ ᱦᱩᱭ ᱞᱮᱱᱠᱷᱟᱱ ᱫᱚ ᱟᱢᱟᱜ ᱜᱮ ᱤᱭᱟᱹ ᱪᱟᱞᱟᱜᱼᱼ ᱠᱟᱱᱟ,
ᱦᱮᱸ ᱩᱱᱟᱹᱜ ᱫᱤᱱ ᱠᱚᱥᱴᱚᱜ ᱟᱢ ᱱᱚᱵᱵᱳᱭ ᱫᱤᱱ ᱱᱚᱵᱽᱵᱳᱭ ᱫᱤᱱ ᱜᱤᱫᱽᱨᱟᱹ ᱞᱮᱠᱟᱢ, ᱡᱚᱜᱟᱣ ᱡᱚᱛᱚᱱᱟ ᱥᱤᱧ ᱧᱤᱫᱟᱹ ᱠᱷᱮᱛ ᱨᱮᱢ ᱛᱟᱦᱮᱱᱟ, ᱟᱹᱰᱤ ᱠᱚᱥᱴᱚ ᱵᱩᱡᱷᱟᱹᱜᱼᱟ ᱡᱩᱫᱤ ᱴᱷᱤᱠᱴᱷᱟᱠ ᱫᱟᱜ ᱤᱭᱟᱹ ᱫᱟᱢ ᱵᱟᱢ ᱧᱟᱢᱟ ᱟᱨᱚ ᱚᱱᱟ, ᱵᱮᱞᱮᱫ ᱴᱟᱭᱤᱢ ᱨᱮ ᱡᱩᱫᱤ ᱟᱨᱮᱞ ᱞᱮ ᱧᱟᱢᱟ ᱵᱟᱵᱵᱟ ᱱᱟ ᱠᱚᱢᱟ ᱯᱚᱪᱚᱨ ᱪᱟᱵᱟᱜᱼᱟ,
ᱠᱮᱪᱟᱜᱚᱜᱼᱟᱱ᱾ ᱥᱮᱭᱟ ᱟᱜ ᱡᱩᱫᱤ ᱫᱟᱜᱤ ᱜᱚᱫᱚᱜᱼᱟ ᱥᱮ ᱴᱟᱴᱠᱟ ᱜᱮ ᱟᱫᱚ ᱦᱮᱸ,
ᱴᱟᱠᱟ ᱞᱳᱱ ᱦᱟᱛᱟᱣ ᱠᱟᱛᱮᱫ ᱛᱤᱨᱢᱩᱡᱽ ᱠᱚ ᱨᱚᱦᱚᱭ ᱞᱮᱫᱼᱟ, ᱟᱫᱚ ᱚᱱᱠᱟᱜᱮ ᱵᱮᱞᱮᱫ ᱴᱟᱭᱤᱢ ᱚᱠᱛᱚ ᱢᱟᱱᱮ ᱜᱟᱯᱟ ᱢᱮᱭᱟᱝ ᱠᱚ ᱟᱠᱷᱨᱤᱧᱟ ᱚᱱᱠᱟᱱ ᱚᱠᱛᱚ, ᱡᱚᱛᱚ ᱨᱮ ᱟᱨᱮᱞ ᱠᱮᱜ-ᱟᱭ ᱡᱷᱚᱛᱚ ᱛᱤᱨᱢᱩᱡᱽᱟᱸᱫᱚ ᱟᱨᱮᱞ ᱛᱮ ᱠᱷᱟᱱᱟᱡ ᱱᱚᱥᱴᱚᱭᱮᱱᱟ, ᱟᱨ ᱩᱱᱤ ᱪᱟᱥᱤ ᱢᱟ ᱚᱱᱟᱼᱼ ᱵᱟᱹᱭᱦᱟᱹᱲ ᱨᱮ ᱡᱟᱦᱟᱸ ᱟᱭᱟᱜ ᱵᱤᱥ ᱛᱟᱦᱮᱸ ᱞᱮᱱ ᱛᱟᱭᱟ ᱚᱱᱟ ᱡᱚᱢ ᱠᱟᱛᱮᱜ ᱮ ᱜᱚᱡ ᱮᱱᱟ ᱫᱟᱭᱟᱜᱮ ᱢᱟᱥᱮ, ᱱᱚᱜᱼᱚ ᱱᱚᱝᱠᱟ ᱫᱚ᱾ ᱪᱟᱸᱫᱚ ᱵᱚᱸᱜᱟ ᱫᱚ ᱡᱚᱛᱚ ᱫᱚ ᱵᱟᱭ ᱠᱚᱭᱚᱜ ᱟᱫᱮᱭᱟ ᱩᱱᱤ ᱫᱚ᱾
ᱠᱟᱛᱷᱟ ᱠᱟᱱ ᱜᱮᱭᱟ ᱟᱫᱚ ᱟᱹᱰᱤ ᱫᱩᱠᱮ ᱵᱩᱡ ᱠᱮᱫᱟ ᱡᱟᱱᱤᱡ ᱟᱫᱚ ᱪᱮᱫ ᱮ ᱪᱤᱠᱟᱹᱭᱟ ᱩᱱᱤ ᱫᱚ᱾ ᱚᱱᱟ ᱠᱤᱪᱷᱩ ᱫᱤᱱ ᱯᱚᱨ ᱡᱩᱫᱤ ᱤᱭᱟᱹ ᱠᱮᱭᱟᱭ᱾ ᱤᱭᱟᱹ ᱟᱨᱮᱞ ᱠᱮᱟᱭ ᱛᱟᱣ ᱴᱷᱤᱠ ᱛᱟᱦᱮᱸ ᱠᱟᱱᱟ ᱛᱚ᱾
ᱦᱟᱸ
ᱩᱱ ᱚᱠᱛᱚ ᱜᱮ ᱟᱨᱮᱞ ᱠᱮᱫᱟᱭ ᱛᱚ᱾
ᱦᱟᱸ
ᱚᱱᱠᱟᱜ ᱜᱮᱼᱼ
ᱛᱟᱦᱚᱞᱮ ᱵᱚᱭᱦᱟ ᱠᱚᱨᱚᱞᱟ ᱠᱚᱫᱚ ᱯᱮ ᱨᱚᱦᱚᱭ ᱜᱮᱭᱟ ᱥᱮ ᱵᱟᱝ ᱚᱱᱛᱮ?
ᱦᱮᱸ ᱨᱚᱦᱚᱭ ᱦᱩᱭᱩᱜ ᱜᱮᱭᱟ ᱠᱚᱨᱚᱞᱟ ᱫᱚ ᱟᱠᱷᱨᱤᱧ ᱪᱟᱵᱟ ᱦᱩᱭ ᱠᱟᱱᱟ ᱚᱱᱟ ᱫᱚ ᱟᱨᱠᱤ᱾
ᱴᱚᱞᱟ ᱩᱛᱩ ᱟᱹᱰᱤ ᱫᱤᱱ ᱠᱷᱚᱱᱟᱜ ᱟᱣᱨᱤ ᱡᱚᱢ ᱵᱟᱲᱟ ᱦᱩᱭᱩᱜᱼᱟ ᱡᱚᱡᱚᱢ ᱥᱟᱱᱟ ᱠᱟᱱᱟ᱾ ᱟᱫᱚ ᱚᱱᱟᱜᱮ ᱵᱟᱡᱟᱨ ᱨᱮᱦᱚᱸ ᱵᱟᱹᱧ ᱠᱩᱥᱤᱭᱟᱜ ᱠᱟᱱᱟ᱾